ᱦᱮᱞᱳ᱾
ᱦᱮᱸ ᱦᱮᱞᱳ᱾
ᱦᱮᱸ ᱜᱚᱝᱠᱮ ᱟᱸᱡᱚᱢᱚᱜ ᱠᱟᱱᱟ?
ᱦᱮᱸ ᱜᱚᱝᱠᱮ ᱨᱚᱲ ᱟᱸᱡᱚᱢᱚᱜ ᱠᱟᱱ ᱜᱮᱭᱟ, ᱜᱚᱝᱠᱮ ᱟᱹᱞᱤᱧᱟᱜ ᱨᱚᱲ ᱟᱸᱡᱚᱢᱚᱜ
ᱦᱮᱸ ᱜᱚᱝᱠᱮ ᱟᱸᱡᱚᱢᱚᱜ ᱠᱟᱱᱟ, ᱮᱸ ᱟᱫᱚ ᱜᱚᱝᱠᱮ ᱪᱮᱫ ᱞᱮᱠᱟ ᱢᱮᱱᱟᱜ ᱵᱤᱱᱟ?
ᱦᱮᱸ ᱜᱚᱝᱠᱮ ᱱᱟᱯᱟᱭ ᱵᱟᱲᱟ ᱜᱮ᱾
ᱟᱪᱪᱷᱟ ᱟᱪᱪᱷᱟ᱾ ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ, ᱟᱨ ᱚᱲᱟᱜ ᱦᱚᱲ ᱠᱚᱫᱚ ᱪᱮᱫ ᱞᱮᱠᱟ ᱢᱮᱱᱟᱜ ᱠᱚᱣᱟ ᱜᱚᱝᱠᱮ?
ᱦᱮᱸ ᱜᱚᱝᱠᱮ ᱱᱟᱯᱟᱭ ᱜᱮ᱾
ᱟᱪᱪᱷᱟ ᱟᱪᱪᱷᱟ ᱦᱮᱸ ᱱᱟᱯᱟᱭ ᱜᱮ᱾ ᱱᱟᱯᱟᱭ ᱛᱟᱦᱮᱸ ᱞᱮᱠᱷᱟᱱ ᱜᱮ ᱵᱷᱟᱸᱜᱮ᱾
ᱦᱳᱭ ᱜᱚᱝᱠᱮ᱾
ᱦᱩᱸ᱾ ᱟᱨ ᱜᱚᱝᱠᱮ ᱪᱮᱫ ᱠᱚᱫᱚ ᱵᱤᱱ ᱠᱟᱹᱢᱤ ᱵᱟᱲᱟᱭᱮᱫᱟ ᱛᱟᱦᱚᱞᱮ ᱱᱤᱭᱟᱹ ᱜᱷᱟᱹᱲᱤ ᱫᱚ?
ᱱᱧᱤᱭᱟᱹ ᱵᱟᱨᱥᱤᱧᱚᱜᱼᱟ ᱪᱟᱥᱵᱟᱥ ᱠᱚᱜᱮ ᱞᱟᱜᱟᱣ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱟᱹᱣᱨᱤ ᱯᱮ ᱪᱟᱵᱟ ᱫᱟᱲᱮᱭᱟᱜᱼᱟ ᱛᱟᱦᱚᱞᱮ?
ᱵᱟᱝᱮ ᱜᱚᱢᱠ ᱟᱹᱣᱩᱞ ᱞᱮ ᱪᱟᱵᱟᱭᱟ ᱱᱚᱜᱼᱚᱭ ᱜᱟᱹᱦᱨ ᱠᱚᱞᱮ ᱪᱟᱵᱟᱭᱟᱱ ᱜᱷᱩᱴᱩ ᱜᱷᱩᱴᱩ ᱛᱮ ᱡᱟᱦᱟᱸ ᱵᱟᱝ ᱫᱟᱜ ᱠᱟᱱ ᱛᱟᱦᱮᱸᱜᱼᱟ ᱾ ᱛᱚ ᱞᱢᱟᱫᱮᱨ ᱫᱟᱜ ᱡᱟᱹᱲᱤ ᱠᱮᱫᱟᱭ ᱛᱚ ᱚᱱᱟ ᱠᱚᱛ ᱫᱟᱜ ᱟᱠᱟᱱᱟ ᱚᱱᱟ ᱠᱚᱜᱮ ᱨᱚᱦᱚᱭ ᱵᱟᱲᱟᱭ ᱦᱩᱭᱩᱜ ᱠᱟᱱᱟ ᱾
ᱟᱪᱪᱷᱟ ᱦ ᱟᱫᱚ ᱴᱷᱤᱠ ᱠᱚᱫᱚ ᱪᱮᱫ ᱠᱚᱯᱮ ᱵᱮ ᱥᱤ ᱵᱟᱲᱟ ᱠᱮᱫᱟ?
ᱥᱤᱫᱚ ᱱᱚᱜᱼᱚᱭ ᱴᱨᱟᱠᱴᱚᱨ ᱠᱚᱛᱮ ᱜᱮ ᱥᱤ ᱵᱟᱲᱟ ᱦᱩᱭᱱᱟ ᱟᱨ ᱠᱤᱪᱷᱩ ᱫᱚ ᱱᱟᱦᱮᱞ ᱠᱚᱛᱮ ᱜᱮ ᱾ ᱞᱚᱥᱩᱛ ᱵᱟᱲᱟ ᱦᱩᱭᱠᱟᱱᱟ ᱦᱟᱸᱜ ᱾
ᱟᱪᱪᱷᱟ ᱾
ᱛ ᱛᱮᱦᱮᱧ ᱜᱟᱯᱟ ᱚᱠᱟᱴᱟᱜ ᱛᱮ ᱩᱥᱟᱹᱨᱟᱜ ᱠᱟᱱᱟ ᱚᱱᱟᱴᱟᱜ ᱜᱮᱠᱚ ᱠᱟᱹᱢᱤᱭᱮᱫᱟ ᱦᱟᱸ ᱠᱚ ᱡᱷᱚᱛᱚ ᱜᱮ ᱛᱚ ᱦᱟᱸᱜ ᱾ ᱯᱟᱴᱞᱟᱟᱨ ᱵᱟᱠᱷᱟᱱ ᱫᱚ ᱴᱨᱟᱠᱴᱚᱨ᱾
ᱦᱮᱸ ᱦᱮᱸ᱾
ᱚᱱᱟ ᱠᱚᱛᱮ ᱠᱚ ᱥᱤ ᱵᱟᱲᱟᱭ ᱚᱪᱚᱭᱫᱟᱠᱚ᱾
ᱦᱩᱸ᱾
ᱟᱨ ᱱᱤᱡᱮ ᱦᱚᱸ ᱚᱱᱟ ᱠᱚᱛᱮ ᱜᱮ ᱞᱚᱥᱚᱫ ᱵᱟᱲᱟ ᱦᱩᱭ ᱟᱠᱟᱱᱟ᱾
ᱩᱸ ᱚᱱᱛᱮ ᱛᱟᱦᱞᱮ ᱰᱟᱹᱟᱝᱨᱤ ᱠᱟᱰᱟ ᱠᱚᱫᱚ ᱢᱮᱱᱟᱜ ᱠᱚ ᱛᱟ ᱯᱮᱭᱟ?
ᱦᱮᱸ ᱚᱢᱠᱮ ᱰᱟᱹᱝᱨᱤ ᱠᱟᱰᱟ ᱰᱟᱹᱝᱨᱤ ᱠᱚ ᱦᱮᱱᱟᱜᱼᱟ ᱠᱟᱲᱟ ᱫᱚ ᱵᱟᱹᱪᱩᱜ ᱠᱚᱣᱟ ᱰᱟᱹᱝᱨᱤ.... ᱰᱟᱝᱨᱟ ᱵᱟᱨᱭᱟ ᱦᱮᱱᱟᱜ ᱠᱤᱱᱟᱹ ᱟᱨ ᱜᱟᱹᱭ ᱢᱤᱫᱴᱮᱱ ᱱᱟᱭᱠᱮᱫᱮᱭᱟ᱾
ᱦᱩᱸ ᱦᱮᱸ᱾ ᱦᱮᱸ ᱟᱨ ᱜᱚᱢᱠᱮ ᱚᱱᱠᱟ ᱢᱮᱨᱚᱢ ᱠᱚᱫᱚ ᱯᱮ ᱫᱚᱦᱚ ᱟᱠᱟᱫ ᱠᱚᱣᱟ ᱥᱮ ᱵᱟᱝ ᱢᱮᱨᱚᱢ ᱠᱚ ᱵᱷᱤᱰᱤ ᱠᱚ?
ᱦᱮᱸ ᱚᱢᱠᱮ ᱢᱮᱨᱚᱢ ᱠᱚᱫᱚ ᱦᱮᱱᱟᱜ ᱠᱚᱜᱭᱟ ᱢᱮᱨᱚᱢ ᱢᱮᱱᱟᱜ ᱠᱚᱜᱮᱭᱟ ᱟᱨ ᱵᱷᱤᱰᱤ ᱫᱚ ᱵᱟᱹᱪᱩᱜ ᱠᱚᱣᱟ᱾
ᱩᱸ ᱟᱨ ᱥᱩᱠᱨᱤ?
ᱦᱚᱸ ᱥᱩᱠᱨᱤ ᱦᱮᱱᱟᱜ ᱠᱚᱜᱮᱭᱟ, ᱰᱷᱮᱡ ᱫᱷᱟᱨᱟᱞᱮ ᱫᱚᱦᱚᱟᱜ ᱠᱚᱣᱟ᱾
ᱦᱮᱸ ᱟᱫᱚ ᱚᱱᱠᱮ ᱥᱩᱠᱨᱤ ᱫᱚ ᱛᱤᱱᱟᱹᱜ ᱯᱮ ᱫᱚᱦᱚ ᱠᱟᱜ ᱠᱚᱣᱟ?
ᱦᱮᱸᱚᱢᱠᱮ ᱥᱩᱠᱨᱤ ᱫᱚ ᱮᱸᱜᱟ ᱵᱟᱨᱭᱟᱜ ᱟᱹ ᱠᱤᱱᱟ ᱟᱨ ᱢᱤᱫᱴᱮᱡ ᱠᱩᱲᱩ ᱢᱤᱫᱴᱮᱡ᱾
ᱟᱪᱪᱷᱟ ᱟᱪᱪᱷᱟ ᱟᱪᱪᱷᱟ᱾ ᱟᱸ ᱟᱫᱚᱛᱟᱦᱮᱞᱮ ᱾ ᱮᱸᱜᱟ ᱫᱚᱭ ᱵᱩᱥᱟᱹᱜ ᱟᱠᱟᱫ ᱠᱚᱣᱟ ᱜᱚᱢᱠᱮ?
ᱮᱚᱝᱠᱮ ᱟᱣᱨᱤᱠᱤᱱ ᱵᱥᱟᱹᱜ ᱠᱚᱣᱟ ᱠᱤᱱᱟ᱾ ᱞᱟᱦᱟ ᱛᱮᱜᱤᱧ ᱵᱩᱥᱟᱹᱣ ᱞᱮᱫ ᱠᱚ ᱛᱟᱦᱮᱸᱱ ᱩᱱᱠᱩ ᱫᱚᱠᱚ ᱟᱠᱷᱨᱤᱧ ᱪᱟᱵᱟᱣᱜ ᱠᱚᱣᱟᱞᱮ, ᱟᱨ ᱯᱚᱨᱮ ᱛᱮ ᱟᱣᱨᱤ ᱠᱚ ᱵᱩᱥᱟᱹᱜ ᱠᱚ ᱦᱟᱸᱜ ᱠᱷᱟᱱ᱾
ᱮᱸ ᱟᱨ ᱜᱚᱝᱠᱮ ᱚᱱᱛᱮ ᱫᱚ ᱵᱩᱥᱟᱹᱜ ᱫᱚ ᱛᱤᱱᱟᱹᱜ ᱠᱟᱛᱮ ᱠᱚ ᱟᱠᱷᱨᱤᱧᱚᱜ ᱠᱟᱱᱟ?
ᱦᱮᱸ ᱚᱝᱠᱮ ᱩᱱᱫᱤᱱ ᱫᱚ ᱦᱟᱸᱜ ᱠᱚ ᱫᱟᱢ ᱞᱮᱱ ᱛᱟᱸᱦᱮᱫ ᱟᱠᱚ᱾ ᱛᱤᱱ ᱦᱟᱡᱟᱨ ᱴᱟᱠᱟ ᱞᱮᱱᱟ ᱛᱮᱦᱮᱧ ᱠᱚᱫᱚ ᱠᱚ ᱫᱩ ᱦᱟᱡᱟᱨ ᱴᱟᱠᱟ ᱟᱠᱟᱱᱟ ᱾
ᱟᱪᱪᱷᱟ᱾ ᱦᱮᱸ ᱟᱞᱮ ᱱᱚᱛᱮ ᱢᱟ ᱜᱚᱢᱠᱮ ᱩᱱᱟᱹᱜ ᱠᱚᱢᱛᱮ ᱵᱟᱠᱚ ᱧᱟᱢᱚᱜᱼᱟ᱾ ᱟᱸ ᱯᱮ ᱦᱟᱡᱟᱨ ᱟᱨ ᱵᱟᱠᱷᱟᱱ ᱯᱳᱸᱭᱛᱨᱤᱥ ᱥᱚ ᱟᱨ ᱚᱱᱠᱟ ᱦᱟᱱᱟ ᱩᱸ ᱟᱨᱚ ᱚᱱᱠᱟ ᱤᱭᱟᱹ ᱟᱨᱠᱤ ᱚᱱᱮ ᱢᱟᱨᱟᱝ ᱡᱟᱹᱛ ᱥᱩᱠᱨᱤ ᱡᱟᱦᱟᱸ ᱠᱚᱫᱚ ᱢᱟᱱᱮ ᱪᱩᱯᱤ ᱮ ᱯᱮᱴᱮᱨ ᱜᱮ ᱛᱟᱠᱚᱣᱟ᱾
ᱦᱳᱭ ᱦᱳᱭ᱾
ᱦᱮᱸ ᱩᱱᱠᱩ ᱫᱚ ᱱᱟᱦᱜ ᱪᱟᱨ ᱦᱟᱡᱟᱨ ᱫᱷᱟᱹᱵᱤᱡ ᱠᱚ ᱫᱟᱢᱚᱜᱼᱟ᱾ ᱵᱩᱥᱟᱹᱜ ᱜᱮ? ᱦᱮᱸ᱾
ᱟᱪᱪᱷᱟ᱾ ᱱᱚᱛᱮ ᱦᱚᱸ ᱫᱟᱢ ᱫᱚᱠᱚ ᱫᱟᱢ ᱞᱮ ᱜᱮᱛᱟᱦᱮᱸᱫ-ᱟ, ᱟᱫᱚ ᱚᱱᱮ ᱨᱳᱜᱽ ᱛᱮ ᱜᱚᱡ ᱱᱟ ᱠᱚ ᱛᱳᱲᱡᱟᱹᱛ ᱟᱫᱚ ᱚᱸᱛᱮᱨᱮ
ᱦᱮᱸ ᱟ-ᱫ ᱦᱮᱸ ᱟᱫᱚ ᱜᱚᱝᱠᱮ ᱯᱮ ᱮᱸ ᱪᱮᱫ ᱞᱮᱠᱟᱱ ᱥᱩᱠᱨᱤ ᱠᱟᱱ ᱛᱟᱯᱮᱭᱟ ᱠᱚ? ᱩᱱᱠᱩ ᱫᱚ ᱟᱸ-ᱪ
ᱮᱝᱠᱮ ᱥᱩᱠᱨᱤ ᱱᱩᱠᱩ ᱫᱚ ᱱᱩᱠᱩ ᱫᱚ ᱫᱮᱥᱤ ᱫᱮᱥᱤ ᱦᱚᱸ ᱵᱟᱝ ᱠᱟᱱᱟ ᱠᱚ, ᱥᱮ ᱩᱱᱠᱩ ᱢᱟᱨᱟᱝ ᱠᱚᱭ ᱦᱚᱸ ᱵᱟᱝᱟ ᱩᱱᱠᱩ ᱠᱚᱨᱚᱥᱤᱧ ᱠᱟᱱᱟ ᱠᱚ ᱚᱱᱮ
ᱟᱪᱪᱷᱟ ᱟᱪᱪᱷᱟ᱾ ᱛᱟᱦᱞᱮ ᱩᱸ ᱚᱱᱠᱟ ᱟᱠᱷᱨᱤᱧ ᱵᱟᱲᱟ ᱟᱠᱟᱫ ᱠᱚᱣᱟᱵᱤᱱ ᱞᱟᱦᱟᱛᱮ?
ᱦᱮᱸ ᱚᱝᱠᱮ ᱟᱹᱷᱨᱤᱧ ᱫᱚ ᱟᱠᱷᱨᱤᱧ ᱵᱟᱲᱟ ᱦᱩᱭ ᱠᱟᱱ ᱜᱮᱭᱟ᱾
ᱦᱮᱸ ᱟᱫᱚ ᱜᱚᱴᱟ ᱛᱮᱜᱮ? ᱥᱮ
ᱦᱮᱸ ᱜᱚᱝᱠᱮ ᱜᱚᱴᱟ ᱛᱮᱜᱮ᱾
ᱟᱨ ᱚᱱᱠᱟ ᱜᱚᱡ ᱠᱟᱛᱮᱫ ᱡᱤᱞ ᱟᱠᱷᱨᱤᱧ ᱠᱚᱫᱚ ᱵᱟᱵᱤᱱ ᱟᱠᱷᱨᱤᱧ ᱵᱟᱲᱟ ᱟᱠᱟᱫᱟ?
ᱦᱚᱸᱮᱸᱠᱮ ᱚᱱᱠᱟ ᱜᱚᱡ ᱠᱟᱛᱮ ᱦᱚᱸ ᱟᱠᱷᱨᱤᱧ ᱵᱟᱲᱟᱭ ᱜᱮᱭᱟ ᱛᱚ ᱜᱚᱴᱟ ᱛᱮᱦᱚᱸ ᱟᱠᱷᱨᱤᱧ ᱵᱟᱲᱟᱭ ᱠᱟᱱ ᱜᱮᱭᱟ᱾
ᱟᱪᱪᱷᱟ ᱟᱪᱪᱷᱟ ᱟᱪᱪᱷᱟ ᱟᱫᱚ ᱚᱠᱟ ᱚᱠᱟ ᱚᱠᱟᱴᱟᱜ ᱨᱮ ᱵᱮᱥᱤ ᱯᱚᱭᱥᱟ ᱧᱟᱢᱚᱜᱼᱟ ᱜᱚᱝᱠᱮ ᱢᱟᱱᱮ ᱜᱚᱡ ᱠᱟᱛᱮᱫ? ᱟᱠᱷᱨᱤᱧ ᱞᱮᱠᱷᱟᱱ ᱥᱮ ᱜᱚᱴᱟ ᱛᱮ ᱟᱠᱷᱨᱤᱧ ᱞᱮᱠᱷᱟᱱ?
ᱜᱚᱝᱠᱮ ᱚᱱᱟ ᱫᱚ ᱯᱚᱭᱥᱟ ᱫᱚ ᱦᱟᱜ ᱜᱚᱡ ᱛᱮ ᱟᱹᱠᱷᱨᱤᱧ ᱫᱚ ᱦᱟᱸᱜ ᱢᱟᱱᱮ ᱦᱟᱹᱱᱤᱼ ᱱᱟᱹᱭ ᱫᱚ ᱢᱟᱱᱮ ᱯᱩᱭᱥᱟᱹ ᱦᱚᱸ ᱠᱚᱢᱚᱜ ᱜᱮᱭᱟ ᱛᱚ ᱛᱞᱮᱭᱟᱠᱚ ᱯᱚᱨᱮᱛᱮ ᱮᱢᱟᱢᱟ ᱦᱟᱸᱜ ᱤᱧ ᱛᱚ ᱚᱱᱟ ᱠᱷ ᱩᱴᱷᱟᱹᱣ ᱵᱟᱲᱟᱛᱮ ᱜᱮ ᱥᱚᱢᱚᱭ ᱦᱟᱛᱟᱣᱟᱭ᱾
ᱦᱮᱸ
ᱚᱱᱟ ᱫᱷᱟᱨᱮᱫᱟᱹᱨ ᱢᱟ ᱪᱟᱞᱟᱜ ᱜᱮᱭᱟ ᱦᱟᱸᱜ ᱟᱨ ᱦᱟᱱᱟ ᱜᱚ ᱛᱟ ᱛᱮᱠᱷᱟᱱ ᱫᱚ ᱠᱟᱹᱴᱤᱡ ᱢᱤᱫ ᱥᱟᱶᱛᱮ ᱯᱩᱭᱥᱟᱹᱟᱢ ᱧᱟᱢᱟ ᱛᱚ᱾
ᱦᱮᱸ ᱦᱮᱸ
ᱢᱟᱱᱮ ᱯᱚᱭᱥᱟ ᱫᱚ ᱵᱟᱱᱟᱨᱜᱮ ᱴᱷᱤᱠ ᱜᱮ ᱧᱟᱢᱚᱜᱼᱟ ᱟᱫᱚ ᱚᱱᱮ ᱚᱱᱟ ᱠᱟᱹᱴᱤᱡ ᱜᱚᱡᱛᱮᱫ ᱫᱚ ᱠᱟᱹᱴᱤᱡ ᱰᱮᱨᱤ ᱧᱚᱜᱚᱜᱼᱟ ᱯᱚᱭᱥᱟ ᱧᱟᱢ ᱟᱨ ᱜᱚᱴᱟᱞ ᱫᱚ ᱢᱤᱫ ᱪᱤᱜᱷᱟ ᱨᱮᱟᱢ ᱧᱟᱢᱟ᱾
ᱮᱸ ᱟᱞᱮᱥᱮᱫ ᱫᱚ ᱱᱟᱜ ᱜᱚᱝᱠᱮ ᱚᱱᱠᱟ ᱜᱚᱴᱟ ᱛᱮ ᱦᱟᱛᱟᱣ ᱠᱚ ᱦᱤᱡᱩᱜ ᱜᱮᱭᱟ ᱯᱟᱹᱭᱠᱟᱹᱨ ᱟᱫᱚ ᱫᱟᱢᱫᱚᱨ ᱦᱜ ᱫᱚᱢᱮ ᱠᱚᱢ ᱜᱮᱠᱚ ᱞᱟᱢ ᱟᱫᱚ ᱚᱱᱟ ᱛᱮᱜᱮ ᱟᱞᱮ ᱢᱚᱛᱮ ᱫᱚ ᱵᱤᱥᱤ ᱱᱟᱜ ᱚᱱᱠᱟ ᱜᱚᱡ ᱠᱟᱛᱮ ᱟᱠᱷᱨᱤᱧᱮᱫ ᱠᱚᱣᱟ ᱟᱨ ᱜᱚᱡ ᱦᱚᱸ ᱱᱚ ᱚᱱᱠᱟ ᱮ ᱯᱚᱨᱚᱵᱽ ᱠᱚᱨᱮ ᱠᱚ ᱜᱚᱡᱮᱫ ᱠᱚᱣᱟ᱾ ᱱᱚᱜᱼᱚᱭ ᱡᱮᱢᱚᱱ ᱚᱢᱵᱚᱵᱚᱛᱤ ᱨᱮᱠᱚ ᱜᱚᱡ ᱞᱮᱫ ᱠᱚᱣᱟ ᱛᱟᱨᱯᱚᱨᱮ ᱚᱱᱠᱟ ᱥᱟᱠᱨᱟᱛ ᱠᱚᱨᱮ ᱠᱚ ᱜᱚᱡ ᱵᱟᱲᱟ ᱠᱚᱣᱟ
ᱟᱪᱪᱷᱟ
ᱦᱮᱸ ᱟᱫᱚ ᱜᱚᱝᱠᱮ ᱚᱱᱟ ᱦᱩᱱᱟᱜ ᱮᱢᱱᱤ ᱮᱢᱱᱤ ᱛᱮᱫᱚ ᱵᱟᱠᱚ ᱜᱚᱡ ᱵᱟᱲᱟ ᱠᱚᱣᱟ ᱟᱨᱠᱤ ᱞᱟᱦᱟ ᱠᱚ ᱞᱤᱥᱴᱟ ᱚᱠᱚᱭ ᱠᱚᱠᱚ ᱦᱟᱛᱟᱣᱟ ᱚᱱᱟ ᱞᱤᱥᱴ, ᱟᱨ ᱚᱱᱠᱟᱱ ᱯᱚᱨᱚᱵᱽ ᱯᱤᱦᱟᱹ ᱠᱚᱨᱮ ᱫᱚ ᱱᱟᱦᱟᱜ ᱡᱟᱦᱟᱸᱭ ᱜᱮ ᱦᱟᱜ ᱫᱷᱟᱨ ᱛᱮᱫᱚ ᱵᱟᱭ ᱦᱟᱛᱟᱣᱟ ᱱᱟᱱᱟᱜ ᱯᱚᱭᱥᱟ ᱛᱮᱜᱮ᱾ ᱟᱫᱚ ᱯᱚᱭᱞᱭ ᱩᱱᱠᱩ ᱛᱮ ᱞᱤᱥᱴ ᱵᱟᱲᱟ ᱦᱩᱭᱩᱜᱼᱟ ᱛᱟᱨᱯᱚᱨᱮ ᱛᱤᱱᱟᱹᱜ ᱢᱟᱱᱮ ᱢᱤᱫᱴᱟᱝ ᱟᱱᱫᱟᱡᱽ ᱛᱚ ᱢᱮᱱᱟᱜᱼᱟ ᱡᱮ ᱚᱱᱟ ᱢᱟᱱᱮ ᱟᱵᱤᱱᱤᱡ ᱥᱩᱠᱨᱤ ᱠᱟᱱᱟᱭ ᱛᱤᱱᱟᱹᱜ ᱮ ᱡᱤᱞ ᱫᱟᱲᱮᱭᱟᱜᱼᱟ ᱟᱫᱚ ᱚᱱᱟ ᱦᱤᱥᱟᱹᱵ ᱛᱮ ᱢᱤᱫᱴᱟᱝ ᱞᱤᱥᱴ ᱠᱚᱨᱟᱣ ᱦᱩᱭᱩᱜᱼᱟ᱾ ᱟᱨ ᱚᱱᱠᱟ ᱠᱚᱨᱟᱣ ᱠᱟᱛᱮ ᱟᱫᱚ ᱟᱨ ᱛᱟᱨᱯᱚᱨᱮ ᱟᱫᱚ ᱜᱚᱡ ᱥᱩᱠᱨᱤ ᱜᱚᱡᱮ ᱦᱩᱭᱩᱜᱼᱟ᱾
ᱟᱪᱪᱷᱟ ᱞᱤᱥ ᱯᱩᱨᱟᱹᱣᱱᱟ ᱢᱟᱱᱮ ᱥᱩᱠᱨᱱᱟ ᱢᱟᱱᱮ ᱥᱩᱠᱨ ᱨᱮᱠᱚ ᱜᱚᱡ ᱠᱮᱫᱮᱭᱟ ᱾
ᱦᱮᱸ ᱦᱮᱸ ᱟᱫᱚ ᱚᱱᱠᱟ ᱡᱩᱫᱤ ᱵᱟᱹᱲᱛᱤ ᱠᱷᱟᱱ ᱢᱤᱫ ᱵᱟᱨ ᱠᱮᱡᱤ ᱚᱱᱟ ᱠᱚᱫᱚ ᱟᱨᱚ ᱱᱟᱦᱟᱜ ᱠᱚ ᱛᱟᱦᱮᱱ ᱜᱮᱭᱟ ᱱᱟᱦᱟᱜ ᱚᱱᱠᱟ ᱦᱚᱲ᱾ ᱡᱟᱦᱟᱸᱭ ᱠᱚᱫᱚ ᱞᱤᱥ ᱵᱟᱠᱚ ᱠᱚᱨᱟᱣ ᱟᱠᱟᱫᱟ᱾ ᱦᱮᱸ᱾ ᱟᱫᱚ ᱚᱱᱠᱟ ᱚᱱᱠᱟ ᱠᱟᱛᱮᱜ ᱟᱠᱷᱨᱤᱧ ᱞᱮᱠᱷᱟᱱ ᱢᱚᱴᱟᱢᱩᱴᱤ ᱯᱚᱭᱥᱟ ᱠᱚᱦᱚᱸ ᱢᱟᱱᱮ ᱫᱷᱟᱨ ᱛᱮᱫᱚ ᱵᱮᱥᱤ ᱵᱟᱝ ᱪᱟᱞᱟᱜᱼᱟ᱾ ᱦᱮᱸ ᱟᱫᱚ ᱟᱯᱮ ᱥᱮᱫ ᱫᱚ ᱦᱟᱸᱜ ᱪᱮᱫ ᱞᱮᱠᱟ ᱠᱟᱛᱮ ᱯᱮ ᱟᱠᱷᱨᱤᱧ ᱠᱚᱣᱟ ᱦᱟᱜ?
ᱦᱮᱸ ᱜᱚᱝᱠᱮ ᱟᱞᱮ ᱦᱚᱸ ᱟᱞᱮᱦᱚ ᱜᱚᱡᱛᱚ ᱤᱱᱠᱟᱹᱞᱮ ᱟᱠᱠᱷᱨᱤᱧ ᱠᱚᱣᱟᱞᱮ ᱯᱩᱞᱤᱥ ᱛ ᱤᱥ ᱠᱚᱜᱮᱭᱟ ᱠ ᱞᱟᱦᱟᱨᱮ ᱟᱫᱚ ᱯᱚᱨᱚᱵᱽ ᱠᱚᱨᱮ ᱫᱚ ᱟᱹᱰᱤ ᱜᱟᱱ ᱥᱩᱠᱨᱤ ᱜᱚᱡ ᱠᱚᱣᱟ ᱠᱚ ᱥᱮ ᱟᱱᱟ ᱡᱤᱞ
ᱦᱮᱸ ᱦᱮᱸ᱾
ᱵᱟᱝ ᱟᱹᱠᱷᱨᱤᱤᱧ ᱪᱟᱵᱟᱜ ᱜᱮᱭᱟ ᱾
ᱚᱻ᱾ ᱦᱮᱸ ᱟᱸᱜ ᱟᱨ ᱚᱱᱠᱟ ᱨᱳᱜᱽ ᱠᱚᱫᱚ ᱜᱚᱢᱠᱮ ᱥᱩᱠᱨᱤ ᱫᱚ ᱧᱟᱢ ᱠᱚᱣᱟ ᱥᱮ ᱵᱟᱝ?
ᱦᱮᱸ ᱜᱮ ᱚᱱᱛᱮ ᱥᱩᱠ ᱥᱩᱠᱨᱤ ᱫᱚ ᱢᱤᱫ ᱡᱚᱜᱷᱟ ᱨᱳᱜᱽ ᱧᱟᱢ ᱞᱮᱠᱚ ᱠᱷᱟᱱ ᱯᱩᱨᱟᱹ ᱢᱤᱫᱜᱷᱟ ᱨᱮ ᱡᱚᱛᱚ ᱠᱚ ᱜᱚᱡ ᱪᱟᱵᱟ ᱩᱛᱟᱹᱨᱚᱜᱼᱟ᱾ ᱟᱹᱣᱨᱤ ᱠᱚ ᱜᱚᱡ ᱪᱟᱵᱟ ᱵᱷᱳᱨ ᱫᱚ ᱵᱟᱝ ᱪᱟᱵᱟᱜ ᱜᱮᱭᱟ ᱨᱳᱜᱽ ᱫᱚ ᱦᱟᱜ᱾
ᱟᱪᱪᱷᱟ ᱟᱪᱪᱷᱟ ᱚᱱᱠᱟ ᱢᱟᱱᱮ ᱴᱤᱴᱢᱮᱱᱴ ᱠᱚᱦᱚᱸ ᱚᱱᱠᱟ ᱛᱟᱦᱞᱮ ᱴᱤᱴᱢᱮᱱᱴ ᱠᱚ ᱫᱚᱦᱚ ᱠᱚ ᱦᱩᱭᱩᱜᱼᱟ ᱵᱷᱮᱠᱥᱤᱱ ᱠᱚ ᱮᱢᱟ ᱠᱚ ᱦᱩᱭᱩᱜ ᱜᱮᱭᱟ ᱛᱟᱦᱚᱞᱮ ᱛᱚ?
ᱦᱚᱸ ᱚᱱᱠᱟ ᱵᱷᱮᱠᱥᱤᱱ ᱠᱚᱫᱚ ᱮᱢᱟᱠᱚ ᱦᱩᱭᱩᱜ ᱜᱮᱭᱟ ᱛᱚ ᱢᱟᱱᱮ ᱚᱠᱚᱭ ᱧᱟᱢᱮᱫ ᱫᱚ ᱧᱟᱢᱮ ᱜᱮᱭᱟ ᱢᱟᱱᱮ ᱩᱱᱠᱩ ᱧᱟᱢᱤᱡ ᱫᱚ ᱧᱟᱢᱮ ᱜᱮᱭᱟ ᱡᱟᱦᱟᱛᱤᱱᱟᱹᱜ ᱱᱟᱜ ᱨᱟᱱ ᱢᱩᱨᱜᱟᱹᱱ ᱮᱢ ᱡᱚᱢ ᱦᱚᱪᱚᱭ ᱨᱮᱦᱚᱢ ᱵᱷᱮᱠᱥᱤᱱᱮᱢ ᱨᱮᱦᱚᱢ
ᱟᱪᱪᱷᱟ ᱟᱪᱪᱷᱟ ᱚᱻ᱾ ᱢᱟᱱᱮ ᱡᱟᱦᱟᱭ ᱚᱱᱟ ᱨᱳᱜᱽ ᱟᱡᱟᱨ ᱧᱟᱢᱮᱭᱟ ᱩᱱᱤ ᱫᱚ ᱱᱟᱜ ᱡᱟᱦᱟ ᱛᱤᱱᱟᱹᱜ ᱵᱷᱮᱠᱥᱤᱱ ᱮᱢ ᱨᱮᱦᱚᱢ ᱩᱱᱤ ᱫᱚ ᱱᱟᱜ ᱧᱟᱢᱮ ᱜᱮᱭᱟ? ᱦᱮᱸ᱾ ᱟᱫᱚ ᱚᱱᱠᱟ ᱡᱩᱫᱤ ᱚᱱᱠᱟ ᱫᱚᱦᱚ ᱠᱟᱛᱮ ᱡᱩᱫᱤ ᱚᱱᱠᱟ ᱜᱩᱡᱩᱜᱼᱟ ᱱᱟᱜ ᱚᱱᱟ ᱢᱚᱛᱚ ᱟᱹᱰᱤ ᱠᱷᱚᱛᱤᱜ ᱟ-ᱱᱦᱟᱜ᱾ ᱟᱹᱰᱤ ᱯᱚᱭᱥᱟ ᱦᱮᱸ ᱟᱫᱚ ᱩᱱᱟᱹᱜ ᱴᱟᱠᱟ ᱠᱷᱚᱨᱚᱪ ᱩᱱᱟᱹᱜ ᱴᱟᱠᱟ ᱠᱷᱚᱨᱚᱪ ᱠᱟᱛᱮ ᱫᱚᱦᱚ ᱥᱮ ᱠᱤᱨᱤᱧ ᱦᱩᱭ ᱟᱠᱟᱱᱟ ᱮᱸ ᱟᱨ ᱡᱩᱫᱤ ᱚᱱᱠᱟ ᱜᱩᱡᱩᱜ ᱟᱭ ᱟᱫᱚ ᱩᱱᱤ ᱢᱟᱛᱚ ᱟᱹᱠᱷᱨᱤᱧ ᱦᱚᱛᱚ ᱵᱟᱭ ᱜᱟᱱᱚᱜᱼᱟ ᱥᱮ᱾ ᱟᱻ ᱡᱮᱞ‌᱾
ᱦᱮᱸ ᱜᱚᱝᱠᱮ᱾
ᱚᱱᱟ ᱚᱱᱟ ᱚᱱᱟ ᱡᱤᱞ ᱢᱟᱛᱚ ᱦᱚᱲ ᱧᱮᱞ ᱛᱮᱜᱮ ᱠᱚ ᱴᱷᱤᱠᱟᱹᱭᱟ ᱡᱮ ᱱᱩᱭ ᱫᱚ ᱩᱸ ᱢᱟᱱᱮ ᱤᱭᱟᱹ ᱠᱟᱛᱮ ᱠᱩ ᱠᱩᱴᱟᱹᱢ ᱠᱟᱛᱮ ᱥᱮ ᱤᱭᱟᱹ ᱠᱟᱛᱮ ᱫᱚ ᱵᱟᱠᱚ ᱜᱚᱡ ᱟᱠᱟᱫᱮᱭᱟ ᱱᱩᱭ ᱫᱚ ᱟᱡ ᱛᱮᱜᱮ ᱜᱚᱡ ᱟᱠᱟᱱᱟᱭ ᱡᱟᱦᱟᱸ ᱨᱳᱜᱽ ᱟᱡᱟᱨ ᱛᱮ᱾ ᱟᱫᱚ ᱚᱱᱟ ᱡᱟᱦᱟᱸ ᱠᱩᱴᱟᱹᱢ ᱡᱤᱞ ᱟᱨ ᱚᱱᱟ ᱡᱟᱦᱟᱸ ᱟᱡᱛᱮ ᱜᱩᱡᱩᱜᱼᱟᱭ ᱥᱩᱠᱨᱤ ᱨᱳᱜᱽ ᱟᱡᱟᱨ ᱛᱮ ᱚᱱᱟ ᱡᱤᱞ ᱫᱚ ᱟᱞᱟᱫᱟ ᱟᱞᱟᱫᱟ ᱜᱮ ᱧᱮᱞᱚᱜᱼᱟ ᱥᱮ᱾
ᱦᱮᱸ ᱜᱚᱝᱠᱮ ᱦᱮᱸ ᱟᱞᱟᱫᱟ ᱜᱮ ᱧᱮᱞᱚᱜ᱾
ᱦᱮᱸ᱾
ᱟᱫᱚ ᱜᱚᱝᱠᱮ ᱟᱞᱮᱥᱮᱫ ᱫᱚ ᱚᱱᱠᱟ ᱜᱮᱠᱳ ᱜᱚᱡ ᱠᱟᱹᱡ ᱡᱤᱞ ᱠᱚᱫᱚ ᱵᱟᱠᱚ ᱟᱹᱠᱷᱨᱤᱧ ᱜᱮᱭᱟ ᱡᱟᱦᱟᱸ ᱠᱚ ᱱᱤᱡᱮᱛᱮ ᱠᱚ ᱜᱚᱡ ᱠᱚᱣᱟ ᱠᱚ
ᱦᱩᱸ ᱦᱩᱸ ᱟᱫᱚ ᱜᱚᱝᱠᱮ ᱚᱱᱠᱟ ᱦᱟᱴ ᱠᱚᱨᱮᱞᱤᱧ ᱧᱮᱞ ᱵᱟᱲᱟ ᱦᱟᱠᱟᱫᱟ᱾ ᱮᱸ ᱚᱱᱠᱟ ᱡᱤᱞ ᱠᱚ ᱟᱹᱠᱷᱨᱤᱧ ᱠᱚ ᱤᱫᱤ ᱜᱮᱭᱟ᱾ ᱟᱫᱚ ᱢᱤᱫᱢᱤᱫ ᱦᱚᱲ ᱫᱚ ᱱᱟᱜ ᱚᱱᱠᱟ ᱫᱚᱢᱮ ᱠᱚᱢ ᱛᱮᱠᱚ ᱟᱹᱠᱷᱨᱤᱧᱟ, ᱟᱨ ᱩᱱᱠᱩᱣᱟᱜ ᱡᱤᱞ ᱩᱱᱠᱩ ᱫᱚ ᱱᱟᱜ ᱮᱠᱵᱟᱨᱮ ᱯᱩᱸᱰ ᱜᱮ ᱧᱮᱞᱚᱜ ᱛᱟᱠᱚᱣᱟ᱾ ᱟᱫᱚ ᱡᱟᱹᱱᱤᱡ ᱩᱱ ᱩᱱᱠᱩ ᱫᱚ ᱱᱟᱜ ᱚᱱᱮ ᱚᱱᱠᱟᱱ ᱥᱩᱠᱨᱤ ᱠᱚᱜᱮ ᱠᱚ ᱟᱹᱠᱷᱨᱤᱧ ᱠᱚᱣᱟ ᱥᱮ ᱪᱮᱫ᱾
ᱟᱪᱪᱷᱟ ᱦᱩᱭᱩᱜᱼᱟ ᱩᱱᱠᱩ ᱠᱚ ᱜᱚᱡ ᱠᱟᱛᱮᱜ᱾
ᱦᱮᱸ ᱮᱴᱟᱜ ᱢᱟᱱᱮ ᱮᱴᱟᱜ ᱮᱴᱟᱜ ᱦᱚᱲ ᱡᱮᱞ ᱠᱚᱠᱚ ᱟᱹᱜᱩᱭᱟ ᱩᱱᱠᱩᱣᱟᱜ ᱫᱚ ᱠᱟᱹᱴᱤᱡ ᱟᱨᱟᱜ ᱟᱨᱟᱜ ᱧᱮᱞᱚᱜ ᱛᱟᱠᱚᱣᱟ᱾
ᱦᱮᱸ ᱦᱮᱸ
ᱢᱟᱭᱟᱢ ᱠᱚ ᱴᱟᱴᱠᱟ ᱜᱮ ᱟᱨᱠᱤ, ᱟᱸ ᱠᱤᱪᱷᱩ ᱡᱟᱦᱟᱸᱭ ᱠᱚ ᱩᱱᱠᱩ ᱫᱚᱢᱮ ᱠᱚᱢ ᱫᱟᱢ ᱛᱮᱠᱚ ᱟᱹᱠᱷᱨᱤᱧᱟ ᱥᱮ᱾ ᱟᱫᱚ ᱩᱱᱠᱩᱣᱟᱜ ᱡᱮᱞ ᱫᱚ ᱚᱱᱠᱟ ᱯᱩᱸᱰ ᱜᱮ ᱧᱮᱞᱚᱜᱼᱟ ᱟᱫᱚ ᱢᱟᱭᱟᱢ ᱠᱚᱦᱚ ᱩᱱᱟᱹᱜ ᱵᱟᱝ ᱧᱮᱞᱚᱜ ᱛᱟᱠᱚᱣᱟ᱾ ᱡᱤᱞ ᱠᱚᱨᱮ ᱫᱚ᱾ ᱦᱩᱸ ᱟᱨ ᱩᱸ ᱟᱨ ᱜᱚᱝᱠᱮ ᱱᱚᱜᱼᱚᱭ ᱜᱚᱨᱚᱢ ᱫᱤᱱ ᱯᱟᱨᱚᱢᱮᱱᱟ ᱟᱫᱚ ᱱᱤᱛᱚᱜ ᱢᱟᱛᱚ ᱡᱮᱞ ᱨᱮᱱᱟᱜ ᱫᱟᱢ ᱦᱚᱸ ᱵᱟᱹᱲᱛᱤ ᱠᱟᱱᱟ ᱡᱟᱹᱱᱤᱡ᱾ ᱜᱚᱨᱚᱢ ᱫᱤᱱ ᱨᱮ ᱡᱮᱢᱚᱱ ᱡᱮᱨ, ᱡᱮᱨ ᱨᱮᱱᱟᱜ ᱫᱟᱢ ᱟᱹᱰᱤ ᱠᱚᱢ ᱞᱮᱱᱟ᱾ ᱦᱟᱴ ᱠᱚᱨᱮ ᱱᱟᱜ ᱵᱟᱨᱥᱚ ᱴᱟᱠᱟ ᱠᱟᱛᱮᱫ ᱟᱠᱷᱨᱤᱧᱚᱜ ᱠᱟᱱ ᱛᱟᱦᱮᱸᱱᱟ᱾ ᱟᱫᱚ ᱱᱤᱛᱳᱜ ᱛᱚ ᱵᱟᱹᱲᱛᱤᱜᱼᱟ ᱱᱟᱸᱜ ᱡᱟᱹᱱᱤᱡ, ᱪᱮᱫ ᱵᱤᱱ ᱞᱮᱭᱫᱟ?
ᱦᱮᱸ, ᱜᱚᱝᱠᱮ ᱵᱟᱹᱲᱛᱤᱜ-ᱟ ᱜᱚᱝᱠᱮ ᱟᱞᱮᱥᱮᱫ ᱫᱚ ᱦᱟᱜ ᱱᱚᱣᱟ ᱡᱮ ᱟᱹᱛᱩ ᱠᱮ ᱟᱹᱛᱩ ᱠᱚ ᱞᱮᱭ ᱠᱟ ᱠᱚ ᱡᱮ ᱱᱤᱱᱟ. ᱛᱮ ᱡᱤᱞ ᱫᱚ ᱟᱹᱠᱷᱨᱤᱧᱚᱜ-ᱟ ᱥᱩᱠᱨᱤ ᱡᱮᱞ ᱠᱚᱫᱚ ᱡᱮᱢᱚᱱ ᱛᱮᱦᱧ ᱜᱟᱯᱟ ᱠᱚᱫᱚ ᱜᱚᱴᱟ ᱜᱮ ᱟᱞᱮ ᱥᱮ ᱥᱮᱫ ᱫᱚ ᱫᱩᱥᱚ ᱴᱟᱠᱟ ᱠᱟᱛᱮᱜᱮ ᱦᱟᱜ᱾
ᱟᱪᱪᱷᱟ, ᱟᱪᱪᱷᱟ, ᱟᱨ ᱚᱱᱠᱟ ᱯᱚᱨᱚᱵᱽ ᱠᱚᱨᱮ ᱫᱚ?
ᱦᱮᱸ, ᱯᱚᱨᱚᱵᱽ ᱠᱚᱨᱮ ᱦᱚᱸ ᱡᱟᱦᱟᱸ ᱚᱱᱮ ᱜᱚᱡ ᱠᱟᱛᱮᱫ ᱥᱩᱠᱨᱤ ᱡᱚᱦᱚᱢ ᱜᱚᱡᱮᱭᱟ ᱵᱟᱨᱥᱚ ᱴᱟᱠᱟ ᱜᱮ᱾ ᱚᱱᱟ ᱠᱷᱚᱱ ᱡᱟᱹᱥᱛᱤ ᱫᱚ ᱵᱟᱠᱚ ᱟᱹᱠᱷᱨᱤᱧ ᱦᱚᱪᱟ ᱠᱚᱣᱟ ᱟᱹᱛᱩ ᱠᱚ ᱡᱳᱨ ᱟᱠᱚ ᱞᱮᱭᱟ᱾ ᱡᱷᱚᱛᱚ ᱦᱚᱲ ᱤᱱᱟ. ᱜ ᱛᱮᱠᱚ ᱟᱹᱨᱤᱧᱮᱫ ᱠᱚᱣᱟ, ᱟᱢᱫᱚ ᱪᱮᱫ ᱞᱮᱠᱟᱱ ᱥᱩᱠᱨᱤ ᱠᱟᱱᱛᱮ ᱱᱩᱱᱟᱹᱜ ᱠᱷᱨᱤᱢ ᱟᱹᱠᱷᱨᱤᱧᱮᱫᱟ ᱮᱢᱱᱜ ᱦᱟᱸᱜ᱾
ᱚ ᱛᱟᱦᱟᱞᱮ ᱢᱟᱛᱚ ᱜᱚᱢᱠᱮ ᱟᱹᱰᱤ ᱚᱥᱩᱵᱤᱫᱷᱟ ᱢᱚᱴᱟᱢᱩᱴᱤ ᱯᱚᱭᱥᱟ ᱦᱚᱸ᱾ ᱵᱤᱥᱤ ᱵᱟᱝ ᱦᱚᱭᱳᱜ-ᱟ ᱛᱟᱦᱚᱞᱮ᱾
ᱦᱮᱸ, ᱛᱚ ᱚᱱᱟᱠᱷᱟᱨ ᱟᱞᱮ ᱥᱮᱫ ᱫᱚ ᱚᱱᱠᱟ ᱜᱳᱴᱟᱞ ᱛᱮᱠᱚ ᱟᱹᱠᱷᱨᱤᱧ ᱠᱚᱜᱮᱭᱟ᱾
ᱚ, ᱦᱮᱸ, ᱛᱟᱦᱟᱞᱮ ᱜᱚᱴᱟ ᱜᱚᱴᱟᱛᱮ ᱟᱹᱠᱷᱨᱤᱧ ᱜᱮ ᱜᱚᱝᱠᱮ ᱵᱷᱟᱜᱮᱭᱟ᱾ ᱮ ᱪᱮᱫᱟᱜ ᱥᱮ ᱟᱢ ᱩᱱᱟᱹᱜ ᱠᱷᱚᱨᱪᱟ ᱠᱟᱛᱮᱜ ᱢᱤᱫᱴᱮᱱ ᱥᱩᱠᱨᱤᱢ ᱫᱚᱦᱚ ᱟᱠᱟᱫᱮᱭᱟ᱾ ᱩᱱᱤ ᱩᱱᱤ ᱛᱟᱭᱱᱚᱢ ᱨᱮ, ᱚᱱᱠᱟ ᱨᱟᱱ ᱠᱚᱦᱚᱸᱚᱢ ᱠᱷᱚᱨᱚᱪᱮᱜᱼᱟ᱾ ᱟᱨ ᱚᱱᱠᱟ ᱞᱳᱵᱳᱜ ᱦᱚᱸᱢ ᱮᱢᱟᱭ ᱮᱢᱟᱭ ᱠᱟᱱᱟ ᱥᱮ ᱡᱚᱢᱟᱜ ᱦᱚᱸ, ᱚᱱᱠᱟᱢ ᱮᱢᱟᱭ ᱠᱟᱱᱟ᱾ ᱟᱨ ᱡᱩᱫᱤ ᱚᱱᱠᱟ ᱜᱚᱡ ᱯᱚᱨᱮ ᱡᱩᱫᱤ ᱟᱛᱳ ᱦᱚᱲ ᱠᱚ ᱞᱮᱭᱟ ᱡᱮ, ᱟᱢ ᱵᱟᱨ ᱥᱚ ᱴᱟᱠᱟ ᱠᱷᱚᱱᱟᱜ ᱵᱤᱥᱤ ᱵᱟᱢ ᱟᱹᱠᱷᱨᱤᱧ ᱫᱟᱲᱮᱭᱟᱜᱼᱟ᱾ ᱵᱤᱥᱤ ᱯᱚᱭᱥᱟ ᱫᱚ ᱵᱟᱢ ᱟᱹᱠᱷᱨᱤᱧ ᱫᱟᱲᱮᱭᱟᱜᱼᱟ ᱚᱱᱟ ᱠᱷᱚᱱᱟᱜ᱾ ᱛᱟᱦᱟᱞᱮ ᱚᱱᱟ, ᱚᱱᱟ ᱫᱚ ᱱᱟᱜ ᱴᱷᱤᱠ ᱵᱟᱝ ᱠᱟᱱᱟ ᱥᱮ᱾ ᱦᱮᱸ, ᱠᱟᱨᱚᱱ ᱡᱤᱱᱤᱥ ᱫᱚ ᱱᱟᱜ ᱩᱱᱠᱩᱡ ᱵᱟᱝ ᱠᱟᱱᱟᱭ ᱥᱮ ᱩᱱᱠᱩ ᱦᱚᱸ ᱯᱚᱭᱥᱟ ᱮ ᱵᱟᱠᱚ ᱮᱢ ᱞᱮᱫᱟ ᱩᱱᱫᱚ ᱱᱤᱡᱮᱛᱮ ᱯᱚᱭᱥᱟ ᱠᱷᱚᱨᱚᱪ ᱠᱟᱛᱮᱢ ᱫᱚᱦᱚ ᱠᱟᱫᱮᱭᱟ ᱥᱮ ᱱᱤᱡᱮᱨᱤᱜ ᱜᱮᱢ ᱟᱠᱷᱨᱤᱧᱮ ᱠᱟᱱᱟ ᱤᱭᱟᱹ ᱡᱮᱞᱤᱭᱟᱹ ᱠᱟᱛᱮᱫ ᱜᱚᱡ ᱠᱟᱛᱮᱫ ᱡᱮᱞᱮᱢ ᱟᱹᱠᱷᱨᱤᱧᱮᱜᱼᱟ᱾ ᱱᱤᱡᱮᱨ ᱥᱩᱠᱨᱤ ᱟᱫᱚ ᱚᱱᱠᱟ ᱡᱩᱫᱤ ᱚᱱᱠᱟ ᱠᱚ ᱞᱟᱹᱭᱟ ᱛᱟᱦᱚᱞᱮ ᱚᱱᱟ ᱢᱟᱛᱚ ᱴᱷᱤᱠ ᱵᱟᱝ ᱥᱮ᱾
ᱚᱱᱟ ᱫᱚ ᱴᱷᱤᱠ ᱫᱚ ᱵᱟᱝᱟ ᱟᱫᱚ ᱱᱚᱜ ᱚᱭ ᱟᱞᱮ ᱟᱛᱩ ᱠᱚᱨᱮ ᱫᱚ ᱪᱟᱞᱟᱜ ᱠᱟᱱᱟ ᱚᱱᱠᱟ ᱜᱮᱛᱚᱢ ᱠᱟᱹᱢᱤᱭᱟᱜ ᱦᱟᱸᱜ ᱾ ᱟᱫᱚ ᱦᱚᱸᱜᱼᱚᱭ ᱛᱤᱱᱟᱹᱜ ᱚᱱᱟ ᱫᱚ
ᱜᱚᱴᱟᱞ ᱛᱮ ᱦᱟᱸᱜ ᱡᱮ ᱚᱱᱟ ᱜᱚᱴᱟᱞ ᱫᱚ ᱡᱟᱦᱟᱸ ᱛᱤᱱᱟᱹᱜ ᱮᱢ ᱫᱟᱢ ᱫᱟᱲᱮᱭᱟᱭ ᱛᱟᱢᱟ ᱡᱚᱠᱷᱚᱱ ᱫᱟᱢ ᱡᱚᱠᱷᱚᱱ ᱯᱚᱥᱟᱭᱮᱱ ᱠᱷᱟᱡ ᱟᱹᱠᱷᱨᱤᱧ ᱠᱮᱫᱮᱭᱟᱢ ᱵᱟᱠᱷᱟᱱ ᱫᱚ ᱵᱟᱝᱜᱮ᱾ ᱚᱱᱟ ᱫᱚ ᱪᱮᱫ ᱦᱚᱸ ᱚᱱᱟ ᱫᱚ ᱪᱮᱜ ᱦᱚᱸ ᱵᱟᱠᱚ ᱞᱟ. ᱭᱟ᱾
ᱚᱸ ᱟᱞᱮ ᱥᱮᱫ ᱫᱚ ᱱᱟᱜ ᱜᱚᱝᱠᱮ ᱚᱱᱠᱟ ᱫᱚ ᱵᱟᱝ ᱟᱞᱮ ᱥᱮᱫ ᱫᱚ ᱡᱩᱫᱤᱢ ᱜᱚᱡᱮᱭᱟ ᱚᱱᱠᱟ ᱱᱚᱣᱟ ᱜᱚᱨᱚᱢ ᱫᱤᱱ ᱥᱳ ᱚᱱᱟ ᱜᱚᱨᱚᱢ ᱥᱚᱢᱚᱭ ᱫᱚ ᱦᱟᱸᱜ ᱫᱟᱢ ᱠᱟᱹᱴᱤᱡ ᱠᱚᱢ ᱨᱮᱱᱟᱜ ᱵᱟᱨᱥᱚ ᱴᱟᱠᱟ ᱠᱟᱛᱮ ᱟᱛᱩ ᱠᱚᱨᱮ ᱦᱚᱸ ᱟᱹᱠᱷᱨᱤᱧ ᱧᱚᱜ ᱠᱟᱱᱛᱮ ᱟᱨ ᱵᱟᱝᱠᱷᱟᱱ ᱚᱱᱠᱟ ᱨᱟᱵᱟᱝ ᱫᱤᱱ ᱢᱟ ᱱᱟᱦᱟᱜ ᱯᱮᱥᱚ᱾ ᱚᱱᱟ ᱯᱮᱥᱚ ᱴᱟᱠᱟ ᱫᱚᱢ ᱧᱟᱢᱮᱜ ᱜᱮᱭᱟ ᱱᱟᱼᱦᱟᱜ ᱟᱫᱚ ᱡᱩᱫᱤ ᱦᱮᱸ, ᱮᱸ ᱟᱛᱳ ᱠᱚᱨᱮ ᱫᱚ ᱯᱮᱥᱚ ᱴᱟᱠᱟ ᱛᱟᱨᱯᱚᱨᱮ ᱡᱩᱫᱤ ᱦᱟᱴᱮᱢ ᱤᱫᱤ ᱫᱟᱲᱮᱭᱟᱜᱼᱟ ᱚᱸᱰᱮ ᱱᱟᱼᱦᱟᱜ ᱪᱮᱫ ᱞᱮᱠᱟ ᱤᱭᱟᱹ ᱛᱟᱦᱮᱱᱟ ᱱᱟᱼᱦᱟᱜ᱾ ᱡᱩᱫᱤ ᱠᱚᱢ ᱦᱚᱲ ᱠᱚ ᱤᱫᱤᱠᱟᱫ ᱠᱚᱣᱟ ᱚᱸᱰᱮ ᱫᱚ ᱱᱟᱼᱦᱟᱜ ᱫᱟᱢ ᱦᱚᱢ ᱵᱟᱹᱲᱛᱤ ᱫᱟᱲᱮᱭᱟᱜᱼᱟ᱾
ᱟᱪᱪᱷᱟ
ᱦᱩᱸ ᱚᱱᱠᱟᱜᱮ ᱟᱫᱚ ᱜᱚᱝᱠᱮ ᱴᱟᱭᱤᱢ ᱢᱟᱛᱚ ᱦᱳᱭ ᱦᱮᱡ ᱮᱱ ᱛᱟᱞᱟᱝᱼᱟ ᱛᱟᱦᱚᱞᱮ ᱦᱮᱸ, ᱟᱢ ᱥᱟᱞᱟᱜ ᱨᱚᱲ ᱠᱟᱛᱮᱜ ᱜᱚᱝᱠᱮ ᱟᱹᱰᱤ ᱢᱚᱸᱡᱽ ᱜᱤᱧ ᱵᱩᱡᱷᱟᱹᱣ ᱠᱮᱫᱟ᱾ ᱛᱟᱦᱞᱮ ᱜᱚᱝᱠᱮ ᱟᱨ ᱢᱤᱫ ᱫᱷᱟᱣᱤᱧ ᱟᱨ ᱢᱤᱫ ᱫᱷᱟᱣᱤᱧ ᱠᱚᱞᱟ ᱜᱚᱝᱠᱮ?
ᱧᱟᱢ ᱠᱮᱭᱟᱜ ᱯᱮ
ᱮᱸ ᱴᱷᱤᱠ